ᱦᱮᱞᱳᱣ ᱾
ᱦᱮᱞᱳᱣ ᱾
ᱦᱮᱸ ᱫᱟᱫᱟ ᱡᱚᱦᱟᱨ ᱜᱮ, ᱦᱮᱸ ᱫᱟᱫᱟ ᱟᱸᱡᱚᱢᱚᱜ ᱠᱟᱱᱟ᱾
ᱦᱮᱸ ᱡᱚᱦᱟᱨ ᱜᱮ᱾
ᱫᱟᱫᱟ ᱛᱟᱦᱚᱞᱮ ᱪᱮᱫ ᱞᱮᱠᱟ ᱢᱮᱱᱟᱢᱟ?
ᱦᱮᱸ ᱤᱧ ᱫᱚ ᱠᱷᱟᱡ ᱱᱤᱛ ᱜᱷᱟᱹᱲᱤᱡ ᱫᱚ ᱱᱟᱯᱟᱭ ᱜᱮ, ᱟᱢ ᱜᱮ ᱚᱠᱟ ᱞᱮᱠᱟ ᱢᱮᱱᱟᱜ ᱢᱮᱭᱟ?
ᱤᱧ ᱦᱚᱸ ᱱᱤᱛᱳᱜ ᱫᱚ ᱱᱟᱯᱟᱭ ᱜᱤᱭᱟᱹᱧ ᱫᱟᱫᱟ᱾
ᱟᱪᱪᱷᱟ, ᱛᱟᱦᱚᱞᱮ ᱫᱟᱜ ᱡᱟᱹᱲᱤ ᱚᱠᱟ ᱞᱮᱠᱟ ᱟᱯᱮ ᱫᱤᱥᱚᱢ ᱥᱮᱫ?
ᱟᱞᱮ ᱥᱮᱫ ᱫᱚ ᱫᱟᱜ ᱡᱟᱹᱲᱤ ᱱᱤᱛᱚᱜ ᱫᱚ ᱦᱮᱸ ᱫᱟᱜ ᱡᱟᱹᱲᱤ ᱫᱚ ᱦᱤᱛᱚᱜ ᱫᱚ ᱴᱷᱤᱠ ᱴᱷᱟᱠ ᱜᱮ ᱦᱩᱭᱩᱜ ᱠᱟᱱᱟ ᱚᱝᱠᱟ ᱫᱤᱱᱟᱹᱢ ᱫᱤᱱ ᱜᱮ ᱫᱟᱜ ᱮᱜᱼᱟᱭ᱾ ᱠᱤᱪᱷᱩ ᱫᱤᱱ ᱫᱷᱚᱨᱮ ᱚᱝᱠᱟ ᱦᱳᱭᱤᱜ ᱠᱟᱱᱟ᱾
ᱟᱨ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ?
ᱟᱫᱚ ᱪᱟᱥ ᱠᱟᱹᱢᱤ ᱠᱚ ᱫᱚ ᱱᱟᱜᱠᱷᱟᱱ ᱮᱸ ᱚᱝᱠᱟ ᱛᱚᱞᱟ ᱠᱚ ᱟᱣᱨᱤ ᱦᱟᱨᱟᱜᱼᱟ ᱛᱚ ᱛᱟᱦᱚᱞᱮ ᱟᱫᱚ ᱪᱟᱥ ᱠᱟᱹᱢᱤ ᱫᱚ ᱟᱣᱨᱤ ᱞᱮ, ᱤ ᱠᱟᱹᱢᱤᱭᱟ ᱦᱟᱜ ᱠᱷᱟᱱ᱾
ᱟᱪᱪᱷᱟ ᱛᱟᱦᱚᱞᱮ ᱟᱰᱤ ᱨᱟᱹᱥᱠᱟᱹ ᱜᱮ ᱦᱤᱡᱩᱜ ᱠᱟᱱᱟ ᱠᱷᱟᱱᱡ ᱵᱚᱪᱪᱷᱚᱨ ᱨᱮ ᱢᱤᱫ ᱫᱷᱟᱣ ᱞᱚᱥᱚᱫ ᱟᱛᱮ ᱨᱚᱦᱚᱭ ᱦᱩᱭᱩᱜᱼᱟ ᱛᱚ
ᱦᱮ ᱦᱮ ᱦᱮ
ᱛᱟᱦᱚᱞᱮ ᱢᱟᱹᱭ ᱨᱚᱦᱚᱭ ᱠᱚᱫᱚᱢ ᱵᱟᱲᱟᱭᱟ ᱥᱮ ᱵᱟᱝ?
ᱦᱮ ᱫᱟᱫᱟ ᱠᱟᱹᱴᱤᱡ ᱚᱱᱠᱟ ᱵᱟᱲᱟᱭ ᱜᱤᱭᱟᱹᱧ
ᱟᱪᱪᱷᱟ
ᱱᱟᱥᱮ ᱱᱟᱥᱮᱧ ᱵᱟᱲᱟᱭᱟ
ᱟᱯᱮ ᱥᱮᱫ ᱫᱚ ᱚᱠᱟᱴᱟᱜ ᱢᱟᱱᱮ ᱦᱳᱲᱳ ᱡᱟᱹᱥᱛᱤ ᱦᱳᱭᱳᱜ ᱜᱮᱭᱟ?
ᱟᱞᱮᱥᱮᱫ ᱫᱚ ᱚᱱᱠᱟ ᱦᱳᱲᱳ ᱨᱮᱱᱟᱜ ᱧᱩᱛᱩᱢ ᱫᱚ ᱤᱧ ᱫᱚ ᱠᱷᱟᱱ ᱵᱟᱲᱟᱭ ᱵᱟᱹᱱᱩᱜ ᱛᱤᱧᱟ ᱚᱱᱠᱟ ᱟᱸᱡᱚᱢ ᱵᱟᱲᱟ ᱠᱟᱜ ᱠᱚᱣᱟᱹᱧ ᱪᱮᱫ ᱠᱚ ᱠᱚ ᱞᱮᱭᱼᱟ ᱦᱳᱲᱳ ᱨᱮᱱᱟᱜ ᱧᱩᱛᱩᱢ ᱫᱚ ᱤᱧ ᱫᱚ ᱩᱱᱟᱹᱜ ᱫᱚ ᱵᱟᱹᱧ ᱵᱟᱲᱟᱭᱟ ᱪᱮᱫ ᱠᱷᱚᱱᱰᱚ ᱜᱨᱤ ᱠᱚ ᱛᱟᱨᱼᱯᱚᱨᱮ ᱟᱫᱚ ᱚᱱᱠᱟ ᱩᱭᱦᱟᱹᱨ ᱵᱟᱝ ᱦᱤᱡᱩᱜ ᱠᱟᱱ ᱛᱤᱧᱟ ᱵᱮᱵᱤ ᱮᱜᱟᱨᱚ
ᱟᱪᱪᱷᱟ ᱜᱷᱩᱴᱩ ᱦᱩᱲᱩ ᱡᱟᱹᱥᱛᱤ ᱦᱩᱭᱩᱜ ᱜᱮᱭᱟ ᱥᱮ ᱵᱟᱹᱭᱦᱟᱸᱲ ᱦᱳᱲᱳ ᱟᱯᱮ ᱥᱮᱫ ?
ᱟᱪᱪᱷᱟ ᱟᱪᱪᱷᱟ ᱦᱮ ᱟᱞᱮᱥᱮᱫ ᱫᱚ ᱮ ᱜᱷᱩᱴᱩ ᱨᱮᱫᱚ ᱚᱱᱠᱟ ᱫᱚ ᱵᱟᱝ ᱦᱩᱭᱩᱜ ᱜᱮᱭᱟ ᱵᱟᱹᱭᱦᱟᱹᱲ ᱨᱮᱜᱮ ᱦᱩᱭᱩᱜᱼᱟ
ᱟᱪᱪᱷᱟ ᱟᱪᱪᱷᱟ ᱵᱟᱹᱭᱦᱟᱹᱲ ᱨᱮ ᱜᱮ ᱡᱟᱥ
ᱦᱳᱭ ᱵᱟᱭᱦᱟᱹᱲ ᱦᱳᱲᱳ
ᱟᱪᱪᱷᱟ ᱢᱟᱹᱭ ᱛᱟᱦᱚᱞᱮ ᱚᱱᱟ ᱦᱳᱲᱳ ᱨᱚᱦᱚᱭ ᱱᱤᱛ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱼᱟ ᱛᱟᱦᱚᱞᱮ ᱟᱢ ᱫᱚ ᱥᱮᱫᱟᱭ ᱫᱚ ᱚᱱᱟ ᱠᱷᱟᱛᱨᱟ ᱟᱲᱟᱜ ᱵᱟᱹᱛᱩᱣᱟᱹ ᱟᱲᱟᱜ ᱱᱚᱣᱟ ᱠᱚᱢ ᱡᱚᱢ ᱵᱟᱲᱟ ᱠᱟᱜ-ᱟ ᱥᱮ ᱵᱟᱝ
ᱦᱮ ᱮ ᱱᱚᱣᱟ
ᱮ ᱦᱮᱞᱳ ᱦᱮ ᱠᱟᱹᱴᱤᱡ ᱴᱟᱣᱟᱨ ᱮ ᱰᱤᱥᱴᱟᱵ ᱮ ᱛᱟᱢᱟ ᱢᱟᱹᱭ ᱟᱡᱚᱢᱚᱜ ᱠᱟᱱᱟ
ᱟᱡᱷᱟ ᱡᱷᱟ ᱦᱮ
ᱦᱮ ᱱᱤᱛᱚᱜ ᱵᱚᱪᱚᱢ ᱟᱡᱚᱢᱚᱜ ᱠᱟᱱᱟ ᱟᱪᱪᱷᱟ ᱛᱟᱦᱚᱞᱮ ᱠᱷᱟᱛᱨᱟᱜ ᱠᱟᱹᱴᱤᱭᱟᱹ ᱢᱟᱱᱮ ᱱᱚᱣᱟ ᱫᱚ ᱵᱷᱟᱹᱡᱤ ᱠᱟᱛᱮᱢ ᱡᱚᱢ ᱠᱟᱫᱟ ᱥᱮ ᱞᱟᱫᱽ ᱠᱟᱛᱮᱢ ᱡᱚᱢ ᱠᱟᱫ ᱚᱠᱟᱞᱠᱟ ᱠᱟᱛᱮᱞ ᱡᱚᱢ ᱠᱟᱫᱟ ᱟᱢᱫᱚ
ᱦᱩ ᱵᱟᱱᱟᱨ ᱞᱮᱠᱟ ᱠᱟᱛᱮᱜᱤᱧ ᱡᱚᱢ ᱵᱟᱲᱟ ᱟᱠᱟᱫᱟ ᱞᱟᱫ ᱠᱟᱛᱮ ᱦᱚ ᱟᱨ ᱵᱷᱟᱹᱡᱤ ᱠᱟᱛᱮ ᱦᱚ ᱟᱫᱚ ᱞᱟᱫᱽ ᱠᱟᱛᱮ ᱫᱚ ᱟᱨᱦᱚ ᱵᱮᱥ ᱵᱷᱟᱹᱜᱤ ᱥᱤᱵᱤᱞ ᱜᱮᱭᱟ ᱢᱟᱱᱮ ᱵᱷᱟᱜᱮ ᱵᱩᱡᱷᱟᱜ-ᱟ ᱢᱟᱱᱮ ᱞᱟᱫᱽ ᱡᱤᱱᱤᱥ ᱫᱚ ᱫᱚᱢᱮᱜᱮ ᱥᱮᱵᱮᱞᱟ ᱥᱮ ᱡᱟᱦᱟᱱᱟᱜ ᱠᱚ ᱡᱩᱫᱤ ᱵᱚᱱ ᱞᱟᱫᱟ ᱟᱹᱰᱤ ᱵᱮᱥ ᱵᱩᱡᱷᱟᱹᱜᱼᱟ ᱩᱛᱩᱣᱟᱜ ᱠᱷᱚᱱᱟᱜ ᱫᱚ ᱞᱟᱫ-ᱟᱜ ᱜᱮ ᱵᱷᱟᱜᱮ ᱵᱩᱡᱷ
ᱦᱮ ᱥᱮᱫᱟᱭ ᱦᱟᱯᱲᱟᱢ ᱠᱚᱢᱟ ᱱᱚᱣᱟ ᱞᱟᱫ ᱨᱟᱯᱟᱜ ᱠᱟᱛᱮᱜ ᱜᱮᱠᱚ ᱡᱚᱢ ᱠᱟᱜᱼᱟ ᱛᱚ ᱩᱱ ᱚᱠᱛᱚ ᱨᱮᱱ ᱦᱟᱯᱲᱟᱢ ᱠᱚᱣᱟᱜ ᱡᱟᱦᱟ ᱨᱳᱜᱽ ᱟᱡᱟᱨ ᱩᱱᱫᱚ ᱵᱮᱥᱤ ᱫᱚ ᱵᱟᱝ ᱧᱮᱞ ᱠᱟᱱᱟ ᱟᱨ ᱱᱤᱛᱚᱜ ᱫᱚ ᱡᱟᱦᱟ ᱛᱤᱱᱟᱹᱜ ᱜᱮ ᱦᱟᱸᱜ ᱠᱷᱟᱭ ᱚᱱᱮ ᱢᱟᱱᱮ ᱢᱚᱥᱞᱟ ᱯᱟᱛᱤ ᱵᱚᱱ ᱡᱚᱢᱮᱜ-ᱟ ᱟᱠᱷᱟᱡ ᱱᱚᱣᱟ ᱛᱮᱫᱚ ᱡᱟᱹᱥᱛᱤ ᱥᱩᱜᱟᱨ ᱦᱳᱭᱳᱜ ᱠᱟᱱᱟ ᱞᱤᱵᱷᱟᱨ ᱰᱮᱢᱮᱡᱚᱜ ᱠᱟᱱᱟ ᱢᱮᱱᱠᱷᱟᱱ ᱥᱮᱫᱟᱭ ᱚᱠᱛᱚ ᱢᱟ ᱱᱚᱣᱟ ᱠᱚ ᱨᱳᱜ ᱢᱟ ᱵᱟᱝ ᱛᱟᱦᱮ ᱞᱮᱱᱟ
ᱦᱮ ᱮᱠᱫᱚᱢ ᱵᱟᱝ ᱦᱮ ᱯᱟᱹᱦᱤᱞ ᱫᱚ ᱚᱱᱠᱟ ᱫᱚ ᱨᱳᱜᱽ ᱟᱡᱟᱨ ᱠᱚᱫᱚ ᱵᱟᱝ ᱛᱟᱦᱮ ᱠᱟᱱᱟ ᱱᱮᱛᱟᱨ ᱜᱮ ᱟᱵᱚ ᱢᱟ ᱫᱚᱢᱮ ᱦᱟᱱᱟ ᱱᱟᱣᱟ ᱵᱚᱱ ᱡᱚᱢᱮᱜᱼᱟ ᱟᱫᱚ ᱚᱱᱟ ᱠᱚ ᱠᱷᱚᱱᱟᱜ ᱜᱮ ᱟᱵᱚᱣᱟᱜ ᱨᱳᱜᱽ ᱟᱡᱟᱨ ᱦᱚ ᱦᱚᱲᱢᱚ ᱨᱮ ᱫᱚᱢᱮ ᱡᱟᱹᱥᱛᱤ ᱦᱳᱭᱳᱜ ᱠᱟᱱᱟ
ᱦᱮ ᱢᱟᱹᱭ ᱛᱟᱦᱚᱞᱮ ᱟᱯᱮ ᱥᱮᱫ ᱢᱟ ᱵᱤᱨ ᱫᱤᱥᱚᱢ ᱠᱟᱱᱟ ᱯᱮ ᱥᱮ ᱦᱟᱠᱷᱟᱡ ᱵᱤᱞᱟᱹᱛ ᱫᱤᱥᱚᱢ
ᱟᱞᱮᱥᱮᱫ ᱫᱚ ᱚᱱᱠᱟ ᱦᱤᱛᱚᱜ ᱫᱚ ᱮ ᱵᱤᱨ ᱜᱮ ᱞᱮᱭᱳᱜᱼᱟ ᱵᱤᱨ ᱠᱩᱜᱮ ᱢᱮᱱᱟᱜᱼᱟ ᱫᱚᱢᱮ ᱵᱤᱞᱟᱹᱛ ᱫᱚ ᱵᱟᱝ ᱠᱟᱱᱟ ᱦᱟᱸᱜ ᱠᱷᱟᱱ
ᱦᱳᱭ ᱛᱟᱦᱚᱞᱮ ᱵᱤᱨ ᱵᱩᱨᱩ ᱨᱮᱱᱟᱜ ᱡᱟᱦᱟ ᱨᱟᱱ ᱢᱩᱞ ᱠᱚ ᱚᱱᱟ ᱠᱚᱫᱚ ᱧᱟᱢᱚᱜ ᱜᱮᱭᱟ ᱥᱮ ᱵᱟᱝ ᱦᱟᱸᱜ ᱠᱷᱟᱡ ᱟᱯᱮ ᱫᱤᱥᱚᱢ ᱥᱮᱫ ᱫᱚ
ᱦᱮ ᱵᱤᱨ ᱵᱩᱨᱩ ᱨᱮᱫᱚ ᱨᱟᱱ ᱢᱩᱨᱜᱟᱹᱱ ᱠᱚᱫᱚ ᱧᱟᱢᱚᱜ ᱜᱮᱭᱟ ᱚᱱᱠᱟ
ᱟᱪᱪᱷᱟ ᱡᱟᱦᱟ ᱟᱵᱚ ᱱᱟᱠᱷᱟᱡ ᱡᱩᱫᱤ ᱢᱟᱫᱟ ᱠᱚᱵᱚᱱ ᱵᱩᱡᱷᱟᱹᱣᱟ ᱢᱟᱱᱮ ᱨᱚᱞ ᱠᱚᱵᱚᱱ ᱡᱚᱢ ᱜᱮᱭᱟ ᱱᱚᱣᱟ ᱨᱚᱞ ᱠᱚᱫᱚ ᱦᱟᱠᱠᱷᱟᱡ ᱧᱟᱢᱚᱜ ᱜᱮᱭᱟ ᱥᱮ ᱵᱟᱝ
ᱨᱚᱞ
ᱦᱮ
ᱦᱮ ᱨᱚᱞ ᱫᱚ ᱵᱤᱨ ᱠᱚᱨᱮ ᱧᱟᱢᱚᱜ ᱜᱮᱭᱟ
ᱦᱳᱭ ᱱᱚᱣᱟ ᱠᱚᱫᱚ ᱦᱟᱸᱜ ᱠᱷᱟᱡ ᱟᱰᱤ ᱜᱮ ᱢᱤᱫᱴᱟᱝ ᱫᱟᱢᱟᱱ ᱫᱟᱨᱮ ᱛᱟᱦᱮ ᱠᱟᱱᱟ ᱢᱮᱱᱠᱷᱟᱱ ᱱᱤᱛᱚᱜ ᱫᱚ ᱟᱥᱛᱮ ᱟᱥᱛᱮ ᱧᱮᱞᱚᱜ ᱠᱟᱱᱟ ᱡᱮ ᱨᱚᱞ ᱠᱚᱦᱚ ᱵᱟᱝ ᱧᱟᱢᱚᱜ ᱠᱟᱱᱟ
ᱦᱳᱭ ᱦᱳᱭ ᱦᱳᱭ ᱱᱮᱛᱟᱨ ᱫᱚ ᱟᱨ ᱵᱤᱨ ᱵᱩᱨᱩ ᱠᱚ ᱚᱝᱠᱟ ᱚᱱᱮ ᱟᱵᱚ ᱢᱟᱹᱱᱢᱤ ᱜᱮᱵᱚᱱ ᱟᱛᱟᱨᱟᱜ ᱠᱟᱱᱟ ᱥᱮ ᱵᱤᱨ ᱵᱩᱨᱩ ᱠᱚ ᱟᱫᱚ ᱚᱱᱟ ᱦᱤᱥᱟᱹᱵᱛᱮ ᱫᱟᱨᱮ ᱠᱚᱦᱚ ᱚᱝᱠᱟ ᱵᱟᱝ ᱛᱟᱦᱮᱱ ᱠᱟᱱᱟ
ᱦᱮ ᱢᱟᱱᱮ ᱥᱮᱫᱟᱭ ᱵᱟ ᱞᱮᱠᱟ ᱫᱟᱨᱮ ᱛᱟᱦᱮᱱᱢᱟ ᱢᱮᱱᱠᱷᱟᱱ ᱱᱮᱛᱟᱨ ᱢᱟ ᱚᱱᱠᱟ ᱢᱟ ᱵᱟᱝ ᱧᱮᱞᱚᱜ ᱠᱟᱱᱟ ᱡᱮᱢᱚᱱ ᱟᱰᱤ ᱟᱭᱢᱟ ᱜᱮ ᱠᱮᱫᱩᱵ ᱟᱲᱟᱜ ᱠᱚ ᱛᱟᱨᱯᱚᱨᱮ ᱠᱷᱟᱯᱨᱟ ᱟᱲᱟᱜ ᱜᱤᱨ ᱜᱤᱴᱤᱡ ᱟᱲᱟᱜ ᱦᱮ ᱱᱚᱣᱟ ᱠᱚᱫᱚ ᱠᱷᱟᱡ ᱵᱟᱹᱭᱦᱟᱹᱲ ᱨᱮᱱᱟᱜ ᱠᱟᱱᱟ ᱠᱤᱪᱷᱩ ᱫᱚ ᱛᱷᱟᱞᱮ ᱢᱟᱹᱭ ᱵᱟᱹ ᱫᱩ ᱟᱲᱟᱜ ᱥᱳᱲᱮ ᱫᱚᱢ ᱡᱚᱢ ᱠᱟᱜᱼᱟ ᱥᱮ ᱵᱟᱝ
ᱵᱟᱹᱛᱷᱩᱟᱹ ᱟᱲᱟᱜ ᱦᱮ ᱵᱟᱹᱛᱷᱩᱟᱹ ᱟᱲᱟᱜ ᱥᱳᱲᱮ ᱦᱚ ᱚᱱᱠᱟ ᱡᱚᱢ ᱵᱟᱲᱟ ᱟᱠᱟᱫ ᱜᱤᱭᱟᱹᱧ
ᱟᱪᱪᱷᱟ ᱟᱢ ᱢᱟ ᱛᱤᱨᱞᱟᱹ ᱠᱟᱱᱟᱢ ᱦᱟᱸᱜ ᱠᱷᱟᱡ ᱛᱟᱦᱚᱞᱮ ᱵᱟᱹᱛᱩᱣᱟᱹ ᱟᱲᱟᱜ ᱚᱠᱟ ᱞᱮᱠᱟ ᱠᱟᱛᱮᱜ ᱠᱚ ᱥᱳᱲᱮᱭᱟ ᱠᱟᱹᱴᱤᱡ ᱮᱢ ᱞᱟᱹᱭ ᱞᱮᱠᱷᱟᱱ ᱟᱹᱰᱤ ᱱᱟᱯᱟᱭᱚᱜᱼᱟ
ᱦᱳᱭᱳᱜ ᱠᱟᱱᱟ ᱮᱜ ᱤᱧ ᱛᱚ ᱚᱱᱠᱟ ᱮ ᱵᱟᱹᱧ ᱥᱳᱲᱮ ᱟᱠᱟᱜᱼᱟ ᱦᱟᱸᱜ ᱠᱷᱟᱱ ᱟᱫᱚ ᱚᱲᱟᱜ ᱦᱚᱲ ᱜᱮᱠᱚ ᱧᱮᱞ ᱵᱟᱲᱟ ᱠᱟᱜ ᱠᱚᱧ ᱚᱱᱟᱜᱤᱧ ᱞᱟᱹᱭ ᱥᱚᱫᱚᱨᱟᱭᱟ ᱛᱩᱭᱟᱹ ᱟᱲᱟᱜ ᱫᱚ ᱦᱩᱭᱩᱜ ᱠᱟᱱᱟ ᱚᱱᱟ ᱯᱩᱭᱞᱩ ᱢᱟ ᱚᱱᱟ ᱮᱢᱱᱤ ᱥᱳᱲᱮ ᱞᱮᱠᱟ ᱜᱮ ᱞᱟᱦᱟ ᱫᱚ ᱟᱲᱟᱜ ᱜᱮᱵᱚᱱ ᱢᱟᱱᱮ ᱢᱚᱥᱞᱟ ᱠᱚ ᱟᱛᱮ ᱡᱟᱦᱟ ᱪᱩᱞᱦᱟᱹ ᱨᱮ ᱟᱲᱟᱜ ᱜᱮᱵᱚᱱ ᱞᱟᱦᱟ ᱢᱟᱲᱟᱝ ᱛᱮᱵᱚᱱ ᱢᱮᱥᱟᱣᱟ ᱛᱟᱨᱯᱚᱨᱮ ᱟᱫᱚ ᱱᱚᱣᱟ ᱪᱟᱣᱞᱮ ᱦᱳᱭᱳᱜᱼᱟ
ᱟᱪᱪᱷᱟ ᱦᱳᱭ ᱟ ᱛᱟᱦᱞᱮ ᱢᱟᱹᱭ ᱞᱟᱹᱭ ᱵᱤᱱ
ᱚᱠᱟ ᱥᱮ ᱟᱫᱚ ᱚᱲᱟᱜ ᱦᱚᱲ ᱜᱮᱠᱚ ᱛᱮᱭᱟᱨ ᱵᱟᱲᱟ ᱟᱠᱟᱫᱟ
ᱦᱮ ᱦᱮ ᱟᱯᱮ ᱥᱮᱫ ᱫᱚ ᱛᱟᱦᱚᱞᱮ ᱱᱚᱣᱟ ᱵᱟᱹᱛᱣᱟᱹ ᱟᱲᱟᱜ ᱠᱚᱫᱚ ᱱᱤᱛ ᱫᱷᱟᱹᱨᱤᱡ ᱛᱮᱫᱚ ᱧᱟᱢᱚᱜ ᱠᱟᱱᱟ ᱥᱮ ᱵᱟᱝ ᱥᱮ
ᱦᱮ ᱟᱞᱮ ᱥᱮᱫ ᱫᱚ ᱵᱟᱹᱛᱣᱟᱹ ᱟᱲᱟᱜ ᱠᱚᱫᱚ ᱱᱤᱛᱚᱜ ᱫᱚ ᱵᱟᱹᱛᱣᱟᱹ ᱟᱲᱟᱜ ᱠᱚᱫᱚ ᱚᱝᱠᱟ ᱫᱟ ᱯᱟᱹᱦᱤᱞ ᱡᱟᱦᱟ ᱞᱮᱠᱟ ᱧᱟᱢᱚᱜ ᱛᱟᱦᱮᱸᱫ ᱚᱝᱠᱟ ᱫᱚ ᱱᱮᱛᱟᱨ ᱫᱚ ᱵᱟᱝ ᱧᱟᱢᱚᱜ ᱠᱟᱱᱟ᱾
ᱟᱪᱪᱷᱟ ᱱᱚᱣᱟ ᱛᱟᱦᱟᱞᱮ ᱪᱟᱛᱚᱢ ᱟᱲᱟᱜ ᱠᱚ ᱱᱚᱣᱟ ᱠᱚᱫᱚ ᱧᱟᱢᱚᱜ ᱠᱟᱱᱟ ᱥᱮ ᱵᱟᱝ ᱱᱤᱛ ᱫᱷᱟᱹᱨᱤᱡ ᱛᱮ?
ᱦᱮ ᱪᱟᱛᱚᱢ ᱟᱨᱲᱟᱜ ᱦᱚ ᱚᱱᱠᱟ ᱧᱟᱢ ᱫᱚ ᱧᱟᱢᱚᱜᱼᱟ ᱫᱚᱢᱮ ᱡᱟᱦᱟ ᱞᱮᱠᱟ ᱯᱟᱹᱦᱤᱞ ᱧᱮᱞᱚᱜ ᱠᱟᱱ ᱛᱟᱦᱮᱜ-ᱟ ᱱᱚᱣᱟ ᱟᱲᱟᱜ ᱥᱟᱠᱟᱢ ᱠᱚ ᱚᱱᱠᱟ ᱫᱚ ᱱᱮᱛᱟᱨ ᱫᱚ ᱵᱟᱝ ᱧᱟᱢᱚᱜ ᱠᱟᱱᱟ᱾
ᱦᱮ ᱮᱠᱫᱚᱢ᱾ ᱟᱫᱚ ᱦᱟᱹᱜ ᱠᱷᱟᱡ ᱱᱚᱣᱟ ᱪᱟᱛᱚᱢ ᱟᱲᱟᱜ ᱠᱤᱢᱵᱟ ᱱᱟᱠᱷᱟᱡ ᱚᱱᱮ ᱪᱟᱠᱟᱱᱰᱟ ᱟᱲᱟᱜ ᱟᱞᱮ ᱢᱟ ᱦᱟᱠᱷᱟᱡ ᱟᱹᱰᱤ ᱨᱮᱜᱮᱡ ᱜᱮᱭᱟᱞᱮ ᱟᱫᱚ ᱦᱟᱠᱷᱟᱱᱡ ᱤᱧ ᱵᱟᱵᱟᱭᱳ ᱢᱟ ᱚᱱᱟ ᱠᱚ ᱟᱹᱜᱩ ᱠᱟᱛᱮᱜ ᱛᱮᱠᱮ ᱠᱟᱛᱮ ᱮ ᱡᱚᱢ ᱦᱚᱪᱚ ᱞᱮᱫ ᱛᱟᱦᱮᱜ-ᱟ ᱟᱫᱚ ᱪᱮᱜ ᱟᱫᱚ ᱩᱱ ᱚᱠ ᱟᱫᱚ ᱩᱱ ᱚᱠᱛᱚ ᱫᱚ ᱫᱚᱢᱮ ᱡᱚᱢ ᱵᱟᱲᱟ ᱦᱩᱭ ᱠᱟᱱᱟ᱾ ᱟᱨ ᱢᱮᱱᱠᱷᱟᱱ ᱱᱤᱛᱚᱜ ᱟᱭᱳ ᱚᱱᱟ ᱠᱚᱭ ᱛᱮᱠᱮ ᱜᱮᱭᱟ᱾ ᱟᱫᱚ ᱱᱤᱛᱚᱜ ᱢᱟ ᱡᱚᱢ ᱵᱟᱝ ᱥᱟᱱᱟ ᱟᱱᱤᱡ ᱠᱟᱱᱟ ᱢᱮᱱᱠᱷᱟᱱ ᱱᱚᱣᱟ ᱢᱟᱹᱭ ᱡᱚᱢ ᱵᱟᱝ ᱥᱟᱱᱟᱶᱟᱱᱤᱡ ᱠᱟᱱᱟ᱾ ᱱᱚᱣᱟ ᱨᱮᱱᱟᱜ ᱠᱟᱨᱚᱱ ᱠᱤᱪᱷᱩ ᱜᱟᱱᱮᱢ ᱞᱟᱹᱭ ᱫᱟᱲᱮᱭᱟᱜ-ᱟ᱾
ᱟᱪᱪᱷᱟ ᱟᱪᱪᱷᱟ ᱡᱟᱦᱟ ᱱᱚᱜ-ᱚᱭ ᱟᱲᱟᱜ ᱥᱟᱠᱟᱢ ᱠᱚ ᱵᱟᱝ ᱡᱚᱢ ᱥᱟᱱᱟᱭᱮᱜ ᱵᱚᱱᱟ ᱵᱟᱝ᱾ ᱟᱫᱚ ᱚᱝᱠᱟ ᱜᱮ ᱱᱮᱛᱟᱨ ᱢᱟ ᱱᱟᱱᱟ ᱦᱩᱱᱟᱹᱨᱟᱜ ᱡᱚᱢᱟᱜ ᱠᱚᱵᱚᱱ ᱡᱚᱢᱮᱜ-ᱟ ᱥᱮ ᱟᱫᱚ ᱵᱚᱱ ᱢᱚᱱᱮᱭᱮᱜ-ᱟ ᱦᱟᱱᱮ ᱯᱟᱹᱦᱤᱞᱟᱜ ᱡᱟᱦᱟ ᱟᱲᱟᱜ ᱥᱟᱠᱟᱢ ᱠᱚ ᱡᱚᱢ ᱠᱟᱛᱮᱜ ᱡᱟᱦᱟᱭ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱠᱚ ᱡᱚᱢ ᱟᱹᱜᱩᱣ ᱠᱟᱜ-ᱟ ᱥᱮ ᱟᱵᱚ ᱠᱚ ᱡᱚᱢ ᱦᱚᱪᱚ ᱠᱟᱜ ᱵᱚᱱᱟ ᱟᱫᱚ ᱚᱱᱟ ᱠᱚᱫᱚ ᱟᱫᱚ ᱦᱤᱛᱚᱜ ᱫᱚ ᱵᱚᱱ ᱢᱚᱱᱮ ᱮᱜ-ᱟ᱾ ᱡᱮ ᱢᱟᱱᱮ ᱱᱟᱱᱟ ᱦᱩᱱᱟᱹᱨ ᱡᱚᱢᱟᱜ ᱱᱤᱛᱚᱜ ᱫᱚ ᱩᱰᱩᱜ ᱟᱠᱟᱱᱟ᱾
ᱦᱮ ᱢᱟᱱᱮ ᱡᱟᱦᱟ ᱱᱟᱜ ᱜᱮ ᱫᱚᱠᱟᱱ ᱨᱮᱱᱟᱜ ᱡᱤᱱᱤᱥ
ᱦᱳᱭ ᱫᱚᱠᱟᱱ ᱨᱮᱱᱟᱜ ᱢᱟᱱᱮ ᱠᱤᱨᱤᱧ ᱠᱟᱛᱮᱜ ᱡᱟᱹᱟᱥᱛᱤ ᱵᱚᱱ ᱡᱚᱢ ᱫᱟ ᱟᱵᱚᱣᱟᱜ ᱟᱥᱮ-ᱯᱟᱥᱮ ᱨᱮ ᱡᱟᱦᱟ ᱠᱚ ᱛᱟᱦᱮᱱ ᱠᱟᱱᱟ ᱚᱱᱟ ᱠᱚ ᱫᱚ ᱵᱟᱵᱚᱱ ᱡᱚᱢᱮᱜ-ᱟ᱾
ᱦᱮ ᱟᱵᱚ ᱟᱛᱳ ᱴᱚᱞᱟ ᱨᱮᱱ ᱦᱚᱲ ᱠᱚᱫᱚᱧ ᱢᱮᱱᱟ ᱡᱮ ᱱᱟᱠᱷᱟᱡ ᱡᱟᱦᱟ ᱟᱵᱚ ᱵᱤᱨ ᱵᱩᱨᱩ ᱠᱤᱢᱵᱟ ᱵᱟᱹᱫ ᱵᱟᱹᱭᱦᱟᱹᱲ ᱠᱚᱨᱮᱜ ᱡᱟᱦᱟ ᱢᱮᱱᱟᱜ ᱛᱟᱵᱚᱱᱟ ᱢᱟᱱᱮ ᱯᱚᱛᱤᱫᱤᱱ ᱚᱱᱟ ᱛᱮᱜᱮ ᱦᱟᱸᱜ ᱠᱷᱟᱡ ᱩᱛᱩ ᱫᱚ ᱪᱟᱞᱟᱜ ᱛᱟᱵᱚᱱᱟ᱾ ᱡᱮᱢᱚᱱ ᱪᱟᱠᱟᱱᱰᱟ ᱟᱲᱟᱜ ᱵᱟᱹᱫᱣᱟᱹ ᱟᱲᱟᱜ ᱛᱟᱨᱯᱚᱨᱮ ᱢᱩᱱᱜᱟᱹ ᱟᱲᱟᱜ ᱢᱩᱱᱜᱟᱹ ᱥᱩ ᱩᱴᱤ ᱛᱟᱯᱚᱨᱮ ᱥᱟᱨᱩ-ᱢᱟᱹᱨᱩ ᱢᱟ ᱠᱷᱟᱱᱡ ᱵᱟᱹᱭᱦᱟᱹᱲ ᱠᱚᱨᱮᱜ ᱵᱚᱱ ᱨᱚᱦᱚᱭ ᱫᱟᱲᱮᱜ ᱜᱮᱭᱟ ᱛᱚ᱾
ᱦᱮ ᱦᱮ ᱱᱚᱣᱟ ᱚᱲᱟᱜ ᱵᱟᱲᱜᱮ ᱠᱚᱨᱮ ᱦᱚ ᱥᱟᱨᱩ ᱛᱟᱯᱚᱨᱮ ᱨᱟᱦᱮᱲ ᱮᱢᱟᱱ ᱛᱮᱱᱟᱜ ᱵᱚᱱ ᱨᱚᱦᱚᱭ ᱞᱮᱠ
ᱦᱮ ᱱᱚᱜ-ᱚ ᱱᱚᱜ-ᱚ ᱱᱚᱣᱟ ᱡᱮᱢᱚᱱ ᱨᱟᱦᱮᱲ ᱫᱟᱹᱞ ᱨᱟᱦᱮᱲ ᱫᱟᱹᱲ ᱢᱟ ᱱᱮᱛᱟᱨ ᱢᱟ ᱵᱟᱝ ᱜᱮ ᱠᱚ ᱨᱚ ᱦᱚᱭᱫᱟ ᱧᱮᱞ ᱜᱟᱱᱚᱜ ᱠᱟᱱᱟ ᱢᱮᱱᱠᱷᱟᱱ ᱨᱟᱦᱮᱲ ᱫᱟᱹᱞ ᱨᱮ ᱫᱚ ᱟᱹᱰᱤ ᱜᱮ ᱦᱟᱠᱷᱟᱡ ᱵᱷᱤᱴᱟᱢᱤᱱ ᱧᱟᱢᱚᱜ-ᱟ᱾ ᱤᱧ ᱡᱚᱢ ᱵᱟᱲᱟᱣ ᱠᱟᱫᱟ ᱟᱹᱰᱤ ᱥᱮᱫᱟᱭ ᱨᱮ ᱢᱮᱱᱠᱷᱟᱱ ᱱᱮᱛᱟᱨᱟᱜ ᱡᱩᱜᱽ ᱨᱮ ᱢᱟ ᱧᱮᱞᱚᱜ ᱠᱟᱱᱟ ᱨᱟᱦᱮᱲ ᱜᱮ ᱱᱟᱠᱷᱟᱡ ᱪᱟᱥ ᱫᱚ ᱠᱚ ᱵᱚᱱᱫᱚ ᱩᱛᱟᱹᱨ ᱠᱟᱫᱟ ᱟᱯᱮ ᱥᱮᱫ ᱚᱠᱟ ᱠᱮᱠᱟ? ᱚᱱᱟ ᱨᱟᱦᱮᱲ ᱠᱚ ᱫᱚ ᱪᱟᱥᱮᱜ
ᱦᱮ ᱨᱟᱦᱮᱲ ᱫᱚ ᱟᱞᱮ ᱥᱮᱫ ᱫᱚ ᱚᱝᱠᱟ ᱴᱩᱠ-ᱴᱟᱠ ᱠᱚ ᱪᱟᱥ ᱜᱮᱭᱟ ᱟᱨ ᱟᱞᱮ ᱦᱚᱞᱮ ᱪᱟᱥ ᱜᱮᱭᱟ᱾ ᱟᱫᱚ ᱱᱟᱜ ᱠᱷᱟᱱ ᱱᱤᱭᱟᱹ ᱫᱷᱟᱣ ᱦᱚ ᱱᱚᱜᱼᱚᱭ ᱞᱮ ᱪᱟᱥ ᱞᱟᱹᱜᱤᱫ-ᱟ ᱵᱟᱲᱜᱮ ᱠᱚ ᱞᱮ ᱥᱤ ᱠᱟᱫᱟ ᱦᱟᱸᱜ ᱠᱷᱟᱱ᱾ ᱨᱟᱦᱮᱲ ᱠᱚ ᱛᱟᱯᱚᱨᱮ ᱡᱚᱱᱰᱨᱟ ᱠᱚ ᱫᱚ ᱚᱱᱟ ᱠᱚᱜᱮ ᱞᱮ ᱪᱟᱥ ᱜᱮᱭᱟ᱾
ᱦᱮ ᱟᱨᱚ ᱱᱚᱜ-ᱚᱭ ᱡᱮᱢᱚᱱ ᱡᱚᱱᱰᱨᱟ ᱠᱟᱛᱷᱟᱢ ᱞᱟᱹᱭ ᱠᱮᱫᱟ ᱱᱚᱣᱟ ᱡᱚᱱᱰᱨᱟ ᱠᱚᱦᱚ ᱥᱮᱫᱟᱭ ᱫᱚ ᱟᱪᱪᱷᱟᱡ ᱟᱰᱤ ᱢᱟᱱᱮ ᱚᱱᱟ ᱛᱮᱜᱮ ᱦᱟᱠᱷᱟᱡ ᱞᱟᱡ ᱫᱟᱠᱟ ᱫᱚᱠᱚ ᱪᱟᱞᱟᱣ ᱛᱟᱠᱚ ᱛᱟᱦᱮᱫ ᱞᱟᱡ ᱫᱟᱠᱟ ᱪᱟᱞᱟᱣ ᱵᱚᱞᱛᱮ ᱚᱱᱟ ᱠᱚ ᱫᱟᱠᱟᱭ ᱛᱟᱦᱮᱫᱼᱟ ᱛᱟᱦᱚᱞᱮ ᱢᱟᱹᱭ ᱡᱚᱸᱰᱨᱟ ᱫᱟᱠᱟ ᱠᱚᱫᱚᱢ ᱡᱚᱢ ᱵᱟᱲᱟ ᱟᱠᱟᱜᱼᱟ ᱥᱮ ᱵᱟᱝ?
ᱦᱮ ᱡᱚᱱᱰᱨᱟ ᱫᱟᱠᱟ ᱫᱚ ᱤᱧ ᱫᱚ ᱚᱱᱠᱟ ᱵᱟᱹᱧ ᱡᱚᱢ ᱟᱠᱟᱜᱼᱟ ᱟᱫᱚ ᱚᱱᱠᱟ ᱚᱲᱟᱜ ᱠᱚᱨᱮ ᱵᱟᱵᱟ ᱛᱟᱠᱚ ᱠᱚ ᱞᱟᱹᱭ ᱜᱮᱭᱟ ᱡᱮ ᱯᱟᱹᱦᱤᱞᱳᱜ ᱫᱚ ᱡᱚᱱᱰᱨᱟ ᱫᱟᱠᱟ ᱠᱚ ᱡᱚᱢ ᱛᱟᱦᱮᱜ-ᱟ ᱟᱫᱚ ᱚᱱᱠᱟ ᱡᱚᱢ ᱵᱟᱲᱟ ᱫᱚ ᱵᱟᱝ ᱦᱩᱭ ᱟᱠᱟᱱᱟ ᱱᱮᱛᱟᱨ ᱢᱟ ᱮ ᱞᱟᱦᱟ ᱛᱮᱢᱟ ᱨᱮᱜᱮᱡ ᱜᱮ ᱛᱟᱦᱮ ᱠᱟᱱᱟ ᱥᱮ ᱟᱫᱚ ᱱᱤᱛᱚᱜ ᱢᱟᱵᱚᱱ ᱯᱚᱨᱤᱵᱚᱨᱛᱚᱱ ᱟᱠᱟᱱᱟ ᱟᱫᱚ ᱚᱱᱟ ᱦᱤᱥᱟᱹᱵ ᱛᱮ ᱱᱮᱛᱟᱨ ᱢᱟ ᱪᱟᱣᱞᱮ ᱦᱳᱲᱳ ᱪᱟᱣᱞᱮ ᱨᱮᱱᱟᱜ ᱡᱟᱦᱟ ᱫᱟᱠᱟ ᱚᱱᱟ ᱜᱮᱵᱚᱱ ᱡᱚᱢᱮᱫᱼᱟ ᱟᱨ ᱯᱟᱹᱦᱤᱞ ᱫᱚ ᱨᱮᱜᱮᱡ ᱠᱚ ᱛᱟᱦᱮ ᱠᱟᱱᱟ ᱛᱟᱦᱚᱞᱮ ᱚᱱᱟ ᱡᱚᱱᱰᱨᱟ ᱫᱟᱠᱟ ᱠᱚᱜᱮ ᱠᱚ ᱡᱚᱢᱮᱫ ᱛᱟᱦᱮᱜᱼᱟ
ᱦᱮ ᱢᱟᱱᱮ ᱚᱱᱟ ᱡᱚᱱᱰ
ᱫᱚ ᱵᱟᱝ ᱦᱩᱭ ᱟᱠᱟᱱᱟ
ᱦᱳᱭ ᱚᱱᱟ ᱡᱚᱸᱰᱨᱟ ᱫᱟᱠᱟ ᱡᱚᱠᱚ ᱡᱚᱢᱮᱫ ᱛᱟᱦᱮᱜᱼᱟ ᱢᱟᱱᱮ ᱩᱱ ᱨᱮᱱᱟᱜ ᱞᱟᱡ ᱵᱤᱴᱟᱜ ᱫᱚ ᱟᱹᱰᱤ ᱮᱴᱟᱜ ᱜᱮ ᱛᱟᱦᱮ ᱞᱮᱱᱟ ᱱᱮᱛᱟᱨᱟᱜ ᱫᱟᱠᱟ ᱪᱤᱠᱠᱟ ᱚᱱᱟ ᱠᱷᱚᱱᱟᱜ ᱫᱚ ᱟᱹᱰᱤ ᱠᱮᱴᱮᱡ ᱜᱮᱭᱟ ᱥᱮ ᱥᱮᱫᱟᱭ ᱚᱠᱛᱚ ᱦᱚᱲ ᱫᱚ ᱟᱹᱰᱤ ᱡᱳᱨ ᱠᱚ ᱠᱟᱹᱢᱤ ᱫᱟᱲᱮᱭᱟᱜ ᱠᱟᱱ ᱛᱟᱦᱮᱸᱫᱼᱟ ᱱᱚᱜ-ᱚ ᱱᱚᱝᱠᱟ ᱦᱮᱞᱳ
ᱟᱪᱪᱷᱟ ᱟᱪᱪᱷᱟ ᱦᱮ ᱦᱮ ᱦᱮ ᱯᱟᱹᱦᱤᱞ ᱫᱚ ᱚᱱᱠᱟ ᱜᱮ ᱛᱟᱦᱮ ᱠᱟᱱᱟ ᱛᱟᱦᱞᱮ ᱫᱟᱫᱟ ᱟᱯᱮ ᱚᱱᱠᱟ ᱯᱮ ᱨᱚᱦᱚᱭ ᱵᱟᱲᱟ ᱟᱠᱟᱫ ᱜᱮᱭᱟ ᱱᱚᱜᱼ ᱚᱭ ᱱᱮᱛᱟᱨ ᱢᱟ ᱨᱟᱦᱮᱲ ᱠᱚ ᱡᱚᱱᱰᱨᱟ ᱠᱚ ᱟᱨᱦᱚ ᱱᱮᱛᱟᱨ ᱢᱟ ᱟᱹᱰᱤ ᱠᱤᱪᱷᱩ ᱜᱮᱠᱚ ᱨᱚᱦᱚᱭ ᱜᱮᱭᱟ ᱚᱱᱠᱟ ᱵᱟᱲᱜᱮ ᱠᱚᱨᱮ ᱟᱯᱮᱯᱮ ᱨᱚᱦᱚᱭ ᱜᱮᱭᱟ ᱥᱮ ᱵᱟᱝᱟ?
ᱦᱮ ᱟᱞᱮ ᱫᱚ ᱦᱟᱠᱠᱷᱟᱡ ᱟᱞᱮ ᱥᱮᱫ ᱫᱚ ᱦᱟᱠᱷᱟᱡ ᱨᱟᱦᱮᱲ ᱫᱚ ᱥᱮᱫᱟᱭ ᱠᱚ ᱨᱚᱦᱚᱭ ᱛᱤᱧᱟᱹ ᱢᱮᱱᱠᱷᱟᱱ ᱱᱤᱛᱚᱜ ᱫᱚ ᱵᱟᱝ ᱠᱚ ᱨᱚᱦᱚᱭᱮᱫᱼᱟ ᱡᱮᱢᱚᱱ ᱛ ᱢᱩᱜ ᱰᱟᱞ ᱢᱩᱠ ᱰᱟᱞ ᱛᱟᱯᱚᱨᱮ ᱤᱭᱟᱹ ᱚᱱᱟ ᱵᱟᱨ ᱨᱚᱠᱚᱢ ᱰᱟᱹᱞ ᱧᱟᱢᱚᱜ-ᱟ ᱠᱷᱟᱱᱡ ᱦᱲᱤᱧ ᱠᱮᱫᱼᱟ ᱟᱫᱚ ᱡᱮᱢᱚᱱ ᱨᱟᱦᱮᱲ ᱟᱨ ᱠᱩᱨᱛᱷᱤ ᱱᱚᱜᱼᱚ ᱱᱚᱣᱟ ᱠᱚᱫᱚ ᱥᱮ ᱟᱹᱰᱤ ᱡᱮ ᱦᱚᱲᱢᱚ ᱨᱮ ᱠᱟᱹᱢᱤ ᱨᱮ ᱞᱟᱜᱟᱜ ᱛᱟᱦᱮᱼᱟ ᱢᱮᱱᱠᱷᱟᱱ ᱱᱤᱛᱚᱜ ᱟ ᱡᱩᱜᱽ ᱨᱮᱫᱚ ᱦᱟᱜᱠᱷᱟᱡ ᱧᱮᱞᱚᱜ ᱠᱟᱱᱟ ᱱᱚᱣᱟ ᱠᱚᱫᱚ ᱦᱟᱜᱠᱷᱟᱡ ᱵᱟᱝᱠᱚ ᱩᱛᱩ ᱵᱟᱲᱟᱭᱟ
ᱦᱮ ᱦᱮ ᱦᱮ ᱯᱟᱹᱦᱤᱞ ᱡᱟᱦᱟᱱᱟᱜ ᱵᱟᱲᱜᱮ ᱠᱚᱨᱮ ᱠᱚ ᱪᱟᱥ ᱛᱟᱦᱮᱜᱼᱟ ᱥᱮ ᱱᱮᱛᱟᱨ ᱦᱚᱠᱚ ᱪᱟᱥᱮᱫ ᱜᱮᱭᱟ ᱚᱱᱠᱟ ᱴᱩᱠ ᱴᱟᱠ ᱢᱟᱱᱮ ᱡᱟᱦᱟ ᱱᱤᱡᱮᱛᱮ
ᱦᱮ ᱦᱮ ᱮᱠᱫᱚᱢ
ᱮ ᱱᱤᱡᱮᱛᱮ ᱯᱩᱱ ᱪᱟᱥ ᱞᱮ ᱠᱷᱟᱡ ᱢᱟ ᱚᱱᱠᱟ ᱥᱟᱨᱵᱷᱤᱥ ᱢᱟ ᱵᱟᱵᱚᱱ ᱮᱢᱟᱜ-ᱟ ᱥᱮ ᱧᱮᱞ ᱡᱩᱛ ᱠᱟᱛᱮᱜ ᱡᱟᱦᱟ ᱟᱵᱚᱣᱟᱜ ᱚᱲᱟᱜ ᱨᱮ ᱡᱟᱦᱟ ᱱᱚᱜᱚᱭ ᱜᱩᱨᱤᱡ ᱥᱮ ᱠᱷᱚᱛ ᱠᱚᱵᱚᱱ ᱮᱢᱟᱜ ᱠᱷᱟᱱ ᱢᱟᱱᱮ ᱚᱱᱟ ᱠᱚᱜᱮ ᱵᱚᱱ ᱮᱢᱟᱜᱼᱟ ᱡᱟᱹᱥᱛᱤ ᱫᱚ
ᱦᱮ ᱦᱮ ᱟᱨ ᱱᱚᱣᱟ ᱫᱚ ᱢᱟᱱᱮ ᱠᱷᱚᱛ ᱠᱷᱟᱱᱟ ᱡᱟᱭᱜᱟ ᱠᱚᱨᱮ ᱜᱮ ᱟᱹᱰᱤ ᱱᱟᱯᱟᱭ ᱦᱳᱭᱳᱜ ᱜᱮᱭᱟ ᱢᱟᱱᱮ ᱢᱤᱫ ᱫᱷᱟᱣᱢ ᱨᱚᱦᱚᱭ ᱞᱮᱠᱷᱟᱱ ᱥᱮ ᱡᱩᱫᱤ ᱢᱤᱫ ᱫᱷᱟᱣᱢ ᱨᱚᱦᱚᱭᱟ ᱟᱫᱚ ᱚᱱᱟ ᱫᱚ ᱦᱟᱸᱜ ᱠᱷᱟᱡ ᱵᱟᱨ ᱵᱟᱨ ᱫᱚ ᱥᱟᱨ ᱥᱮ ᱯᱤᱡᱮ ᱮᱢ ᱫᱚ ᱵᱟᱝ ᱦᱳᱭᱳᱜᱼᱟ ᱟᱡᱛᱮᱜᱮ ᱫᱟᱨᱮᱜᱼᱟ ᱟᱡ ᱛᱮᱜᱮ ᱦᱳᱭᱳᱜᱼᱟ
ᱟᱡ ᱛᱮᱜᱮ ᱦᱳᱭᱳᱜᱼᱟ ᱦᱮ ᱱᱚᱜᱼᱚᱭ ᱵᱟᱲᱜᱮ ᱠᱚᱨᱮ ᱡᱟᱦᱟ ᱠᱷᱚᱛ ᱠᱚ ᱜᱩᱨᱤᱡ ᱠᱚᱵᱚᱱ ᱜᱤᱰᱤ ᱠᱟᱜ ᱠᱟᱱᱟ ᱚᱱᱟ ᱵᱟᱲᱜᱮ ᱠᱚᱨᱮ ᱜᱮ ᱡᱩᱫᱤ ᱵᱚᱱ ᱨᱚᱦᱚᱭ ᱞᱮᱠᱷᱟᱱ ᱫᱚ ᱟᱨᱦᱚ ᱱᱟᱯᱟᱭᱚᱜᱼᱟ
ᱦᱮ ᱱᱚᱜᱼᱚᱭ ᱡᱮᱢᱚᱱ ᱧᱮᱞᱚᱜ ᱠᱟᱱᱟᱠᱷᱟᱡ ᱟᱞᱮᱭᱟᱜ ᱜᱮ ᱢᱟᱱᱮ ᱵᱟᱨ ᱵᱟᱨ ᱯᱮ ᱡᱷᱟᱲ ᱦᱟᱠᱷᱟᱡ ᱥᱟᱥᱟᱝ ᱤᱧ ᱨᱚᱦᱚᱭ ᱞᱮᱜ-ᱟ ᱚᱱᱟ ᱥᱟᱥᱟᱝ ᱡᱮ ᱱᱤᱛᱚᱜ ᱮᱢᱚᱱ ᱮᱢᱚᱱ ᱡᱷᱟᱲ ᱟᱠᱟᱱᱟ ᱢᱟᱱᱮ ᱚᱱᱟ ᱵᱟᱲᱜᱮ ᱴᱟᱜ ᱜᱮ ᱯᱮᱨᱮᱡ ᱩᱛᱟᱹᱨ ᱟᱠᱟᱱᱟ ᱟᱫᱚ ᱱᱤᱛᱚᱜ ᱫᱚ ᱟᱞᱮ ᱫᱚ ᱠᱤᱨᱤᱧ ᱠᱤᱨᱤᱧ ᱥᱟᱥᱟᱝ ᱛᱮᱫᱚ ᱵᱟᱝᱞᱮ ᱤᱥᱤᱱᱮᱜᱼᱟ ᱚᱲᱟᱜ ᱨᱮᱱᱟᱜ ᱨᱤᱫ ᱥᱟᱥᱟᱝ ᱛᱮᱜᱮᱞᱮᱼᱼ ᱤᱥᱤ ᱵᱟᱲᱟᱭᱮᱫᱟ ᱦᱟᱠᱷᱟᱡᱼᱼ
ᱟᱪᱪᱷᱟ ᱛᱟᱦᱞᱮ ᱤᱧ ᱥᱟᱥᱟᱝ ᱠᱚᱫᱚ ᱵᱟᱯᱮ ᱠᱤᱨᱤᱧᱮᱜᱼᱟ
ᱵᱟᱝ ᱵᱟᱝ
ᱦᱮ ᱛᱚ ᱟᱨ ᱱᱚᱜ ᱚᱭ ᱠᱤᱨᱤᱧ ᱥᱟᱥᱟᱝ ᱠᱚᱵᱚᱱ ᱡᱚᱢᱮᱫᱼᱟ ᱥᱮ ᱱᱚᱣᱟ ᱠᱚᱫᱚ ᱚᱱᱠᱟ ᱞᱟᱹᱭᱟᱠᱚ ᱡᱮ ᱫᱚᱢᱮ ᱫᱚ ᱵᱟᱝ ᱵᱷᱟᱜᱮᱤᱭᱟ ᱦᱟᱱᱟ ᱱᱟᱣᱟ ᱠᱚᱠᱚ ᱢᱮᱥᱟᱜ ᱠᱟᱱᱟ ᱢᱟᱱᱮ ᱟᱵᱚᱣᱟᱜ ᱦᱚᱲᱢᱚ ᱨᱮᱱᱟᱜ ᱠᱷᱚᱛᱤ ᱦᱩᱭ ᱫᱟᱲᱮᱭᱟᱜᱼᱟ
ᱦᱮ ᱚᱱᱠᱟ ᱜᱮ ᱦᱟᱠᱷᱟᱱᱡ ᱢᱟᱱᱮ ᱡᱟᱦᱟᱱ ᱡᱤᱱᱤᱥ ᱡᱟᱦᱟᱱᱟᱜ ᱢᱚᱥᱞᱟ ᱜᱮ ᱟᱵᱚ ᱱᱮᱛᱟᱨ ᱢᱟ ᱥᱮᱫᱟᱭ ᱦᱚᱲ ᱢᱟ ᱢᱚᱪᱟ ᱥᱮᱵᱮᱞ ᱫᱚ ᱦᱟᱠᱟᱱᱡ ᱵᱩᱞᱩᱝ ᱛᱮᱠᱚ ᱤᱭᱟᱹᱭ ᱛᱟᱦᱮᱫᱼᱟᱼᱼ ᱟᱨ ᱢᱮᱫ ᱥᱤᱵᱤᱞ ᱢᱮᱫ ᱥᱤᱵᱤᱞ ᱫᱚ ᱦᱟᱠᱷᱟᱱᱡ ᱚᱱᱟ ᱫᱚ ᱥᱟᱥᱟᱝ ᱛᱮᱠᱚ ᱤᱭᱟᱹᱭ ᱛᱟᱦᱮᱸᱜᱼᱟ ᱥᱮᱵᱮᱞ ᱦᱚᱪᱭ ᱛᱟᱦᱮᱸᱫ ᱠᱚ᱾ ᱛᱟᱦᱮᱸ ᱟᱠᱚ᱾ ᱢᱮᱱᱠᱷᱟᱱ ᱱᱤᱛᱚᱜ ᱫᱚ ᱟᱵᱚ ᱫᱚ ᱢᱚᱥᱞᱟ ᱥᱤᱵᱤᱞ ᱵᱚᱱ ᱠᱚ ᱠᱚᱭ ᱠᱟᱱᱟ᱾ ᱡᱩᱫᱤ ᱢᱤᱫᱴᱟᱝ ᱡᱮᱞ ᱵᱚᱞ ᱩᱛᱩᱭᱟ ᱦᱩᱸ᱾ ᱡᱤᱞ ᱡᱩᱫᱤ ᱵᱚᱱ ᱩᱛᱩᱭᱟ ᱦᱟᱸᱠᱷᱟᱡ ᱡᱚᱛ ᱠᱷᱚᱱᱟᱜ ᱵᱟᱝ ᱥᱤᱵᱤᱞᱚᱜᱼᱟ ᱦᱟᱱᱟ ᱟᱹᱰᱤ ᱟᱭᱢᱟ ᱢᱚᱥᱞᱟ ᱵᱚᱱ ᱮᱢᱟᱜ ᱛᱚ ᱵᱚᱱ ᱤᱭᱟᱹ ᱦᱚᱪᱮᱭᱟ᱾ ᱢᱮᱱᱠᱷᱟᱱ ᱱᱚᱣᱟ ᱟᱵᱚ ᱛᱮᱜᱮ ᱟᱵᱚ ᱦᱟᱠᱷᱟᱱ ᱦᱚᱲᱢᱚ ᱨᱮᱫᱚ ᱚᱱᱮ ᱡᱟᱦᱟᱸ ᱫᱟᱲᱮ ᱡᱤᱱᱤᱥ ᱥᱤᱨᱡᱟᱹᱣᱴᱟᱜ ᱚᱱᱟ ᱫᱚ ᱠᱚᱢ ᱪᱟᱵᱟᱜᱼᱟ ᱦᱟᱸᱠᱷᱟᱡ᱾
ᱦᱳᱭ ᱦᱳᱭ ᱮᱠᱫᱚᱢ᱾ ᱦᱮᱸ᱾ ᱱᱤᱛᱚᱜ ᱫᱚ ᱚᱱᱠᱟ ᱜᱮ ᱧᱮᱞᱚᱜ ᱠᱟᱱᱟ ᱡᱟᱹᱥᱛᱤ ᱠᱟᱭᱛᱮ᱾
ᱱᱤᱛ ᱜᱟᱹᱲᱤᱡ ᱫᱚ ᱱᱚᱝᱠᱟ ᱜᱮ